ᱡᱚᱸᱦᱟᱨ ᱜᱮ ᱜᱚᱢᱠᱮ᱾
ᱦᱮᱸ ᱜᱚᱝᱠᱮ ᱡᱚᱸᱦᱟᱨ ᱜᱮ ᱡᱚᱸᱦᱟᱨ ᱜᱮ᱾
ᱢᱮᱱᱫᱟᱞᱤᱧ ᱟᱞᱤᱧᱟᱜ ᱨᱚᱲ ᱠᱚᱵᱮᱱ ᱟᱡᱚᱢ ᱧᱟᱢᱮᱜᱼᱟ?
ᱦᱳᱭ ᱜᱚᱢᱠᱮ ᱟᱵᱤᱱᱟᱜ ᱨᱚᱲ ᱢᱟ ᱟᱹᱰᱤ ᱨᱤᱞᱟᱹᱢᱟᱞᱟ ᱥᱟᱺᱦᱤᱡ ᱜᱮ ᱟᱸᱡᱚᱢᱚᱜ ᱠᱟᱱᱟ᱾
ᱟᱪᱪᱷᱟ ᱟᱪᱪᱷᱟ ᱟᱪᱪᱷᱟ᱾
ᱟᱹᱞᱤᱧᱟᱜ ᱜᱮ ᱪᱮᱫ ᱞᱮᱠᱟ?
ᱦᱳᱭ ᱜᱚᱝᱠᱮ ᱟᱵᱤᱱᱟᱜ ᱦᱚᱸ ᱠᱟᱹᱴᱤᱡ ᱢᱚᱸᱡᱽ ᱥᱟᱺᱦᱤᱜ ᱜᱮ ᱟᱸᱡᱚᱢᱚᱜ ᱠᱟᱱᱟ᱾ ᱠᱟᱹᱴᱤᱡ ᱦᱚᱸ ᱵᱟᱝ ᱟᱲᱟᱝ ᱵᱟᱲᱟᱝ ᱚᱜ ᱠᱟᱱᱟ᱾
ᱟᱪᱪᱷᱟ᱾
ᱮᱠᱫᱚᱢ ᱯᱩᱨᱟᱹᱴ ᱨᱟᱲᱟᱝ ᱨᱟᱲᱟᱝ ᱜᱮ ᱟᱸᱡᱚᱢᱚᱜ ᱠᱟᱱᱟ᱾
ᱦᱳᱭ ᱦᱳᱭ ᱢᱮᱱᱠᱷᱟᱱ ᱚᱱᱟ ᱡᱩᱛ ᱥᱟᱺᱦᱤᱡ ᱟᱸᱡᱚᱢ ᱞᱮᱠᱷᱟᱱ ᱜᱮ ᱡᱩᱛ᱾ ᱵᱟᱠᱷᱟᱱ ᱪᱮᱜ ᱠᱚ ᱠᱩᱠᱞᱤ ᱞᱤᱧ ᱫᱚᱦᱚᱭᱮᱫᱟ ᱥᱮ ᱟᱹᱵᱤᱱ ᱪᱮᱫ ᱠᱚᱵᱤᱱ ᱞᱟᱹᱭ ᱟᱹᱞᱤᱧ ᱠᱟᱱᱟ ᱥᱮ ᱟᱹᱵᱤᱱ ᱪᱮᱫ ᱠᱩᱠᱞᱤ ᱠᱚᱵᱤᱱ ᱫᱚᱦᱚᱭᱮᱜᱼᱟ ᱪᱤᱠᱟᱹ ᱛᱤᱞᱤᱧ ᱵᱩᱡᱟ ᱥᱮ᱾
ᱦᱳᱭ ᱦᱳᱭ ᱦᱳᱭ ᱾ ᱮᱠᱫᱚᱢ ᱛᱟᱞᱦᱮ ᱜᱚᱝᱠᱮ ᱞᱟᱹᱭ ᱛᱮᱦᱮᱞᱤᱧ ᱡᱮ ᱢᱟᱨᱟᱝ ᱵᱚᱦᱚᱜ ᱠᱚᱢᱟ ᱫᱚᱢᱮ ᱜᱟᱱ ᱚᱠᱛᱚ ᱫᱚ ᱵᱟᱠᱚ ᱮᱢ ᱠᱟᱜ ᱞᱟᱝᱟ ᱦᱟᱸᱜ᱾
ᱦᱳᱭ ᱦᱳᱭ᱾
ᱱᱚᱣᱟ ᱠᱷᱟᱴᱚ ᱚᱠᱛᱚ ᱨᱮᱜᱮ ᱡᱩᱫᱤ ᱢᱤᱫᱴᱤᱡ ᱡᱟᱦᱟᱱᱟᱜ ᱥᱟᱛᱟᱢ ᱫᱤᱭᱤ ᱤᱫᱤ ᱠᱟᱛᱮᱜ ᱞᱟᱝ ᱨᱚᱜ ᱞᱮᱠᱷᱟᱡ ᱵᱟᱭ ᱜᱟᱱ ᱠᱚᱜ ᱠᱮᱭᱟ᱾
ᱜᱚᱝᱠᱮ ᱱᱚᱣᱟ ᱢᱟ ᱟᱹᱰᱤ ᱡᱩᱛ ᱠᱟᱛᱷᱟ ᱜᱮᱵᱤᱱ ᱞᱟᱹᱭ ᱟᱠᱟᱜᱼᱟ᱾ ᱜᱟᱞᱢᱟᱨᱟᱣ ᱞᱮᱠᱷᱟᱱ ᱢᱟ ᱟᱹᱰᱤ ᱵᱮᱥ ᱜᱮ ᱦᱩᱭᱩᱜ-ᱟ᱾
ᱦᱮᱸ᱾
ᱛᱟᱞᱦᱮ ᱢᱟ ᱛᱟᱞᱦᱮ ᱞᱟᱹᱭ ᱵᱤᱱ ᱚᱠᱟᱴᱟᱜ ᱥᱟᱛᱟᱢ ᱤᱫᱤ ᱞᱤᱭᱮ ᱜᱟᱞᱢᱟᱨᱟᱣ ᱥᱟᱱᱟᱭᱮᱜ ᱵᱤᱱᱟ ᱥᱮ ᱚᱠᱟᱴᱟᱜ ᱵᱮᱥ ᱦᱩᱭᱩᱜᱼᱟ᱾
ᱵᱟᱝᱟ ᱟᱹᱞᱤᱧ ᱫᱩᱞᱤᱧ ᱞᱟᱹᱭᱮᱜ ᱛᱟᱦᱮᱸᱜ ᱱᱤᱛᱚᱜ ᱫᱚ ᱥᱟᱱᱛᱟᱲ ᱦᱚᱯᱚᱱ ᱡᱮ ᱚᱠᱟ ᱨᱮᱦᱚᱸ ᱛᱟᱭᱚᱢ ᱜᱮ ᱵᱟᱹᱱᱩᱜ ᱟᱠᱟᱜ ᱠᱚᱣᱟ ᱦᱮᱸ ᱥᱮ ᱵᱟᱝ?
ᱦᱳᱭ ᱦᱳᱭ ᱜᱚᱝᱠᱮ᱾
ᱟᱠᱚᱣᱟᱜ ᱚᱞ ᱟᱠᱷᱚᱨ ᱦᱮᱱᱟᱜ ᱟᱠᱟᱜᱼᱟ᱾ ᱟᱠᱚᱣᱟᱜ ᱯᱟᱹᱨᱥᱤ ᱛᱮᱠᱚ ᱯᱟᱲᱦᱟᱣ ᱫᱟᱲᱮᱭᱟᱜ ᱠᱟᱱᱟ᱾
ᱮᱠᱫᱚᱢ ᱡᱚᱛᱷᱟᱛ᱾
ᱛᱟᱯᱚᱨᱮ ᱟᱨᱦᱚ ᱩᱱᱱᱤ ᱥᱟᱱᱛᱟᱲ ᱠᱚ ᱵᱞᱳᱜᱟᱨ ᱦᱚᱸ ᱦᱮᱱᱟᱜ ᱟᱠᱟᱜ ᱠᱚᱣᱟ᱾ ᱫᱤᱥᱚᱢ ᱫᱩᱱᱭᱟᱹᱣ ᱠᱚ ᱫᱟᱬᱟᱱ ᱠᱟᱱᱟ ᱩᱫᱩᱜ ᱫᱟᱠᱚ ᱟᱹᱰᱤ ᱟᱭᱢᱟ ᱠᱤᱪᱷᱩ ᱟᱹᱰᱤ ᱟᱭᱢᱟ ᱠᱤᱪᱷᱩ ᱵᱚᱱ ᱧᱮᱞ ᱥᱮᱲᱟᱭᱮᱫᱟ᱾
ᱦᱳᱭ ᱦᱳᱭ᱾
ᱟᱨ ᱟᱵᱳ ᱥᱟᱱᱛᱟᱲ ᱡᱟᱹᱛᱤ ᱨᱮᱱ ᱟᱹᱰᱤ ᱠᱚ ᱢᱟᱥᱴᱟᱨ ᱰᱟᱠᱛᱟᱨ᱾ ᱟᱹᱰᱤ ᱟᱭᱢᱟ ᱠᱤᱪᱷᱩ ᱜᱮ ᱦᱮᱱᱟᱜ ᱠᱚᱣᱟ ᱤᱧᱡᱤᱱᱤᱭᱟᱨ ᱯᱷᱤᱧᱡᱤᱱᱤᱭᱟᱨ ᱠᱚ᱾
ᱦᱳᱭ ᱜᱚᱝᱠᱮ ᱢᱮᱱᱟᱜ ᱵᱚᱱ ᱜᱮᱭᱟ᱾
ᱛᱟᱹᱣ ᱨᱮᱦᱚ ᱜᱚᱝᱠᱮ ᱧᱮᱞᱮᱜ ᱠᱚᱣᱟᱞᱤᱧ ᱱᱮᱛᱟᱨ ᱨᱮᱱ ᱵᱮᱥᱤ ᱜᱟᱱ ᱡᱩᱣᱟᱹᱱ ᱠᱚᱜᱮ ᱵᱟᱠᱚ ᱯᱟᱲᱦᱟᱜ ᱠᱟᱱᱟ᱾ ᱱᱚᱣᱟ ᱨᱮᱭᱟᱜ ᱫᱚ
ᱪᱤᱠᱟᱞᱮᱠᱷᱟᱡ ᱜᱟᱱᱚᱜ-ᱟ, ᱥᱮ ᱪᱮᱫ ᱠᱷᱟᱹᱛᱤᱨ ᱛᱮ ᱵᱟᱠᱚ ᱯᱟᱲᱦᱟᱜ ᱠᱟᱱᱟ ᱠᱟᱹᱴᱤᱡ ᱵᱮᱱ ᱱᱚᱣᱟ ᱱᱤᱭᱟᱹ ᱜᱮ ᱠᱟᱹᱴᱤᱡ ᱵᱮᱱ ᱞᱟᱝ ᱜᱟᱞᱚᱪ ᱞᱮᱠᱷᱟᱡ ᱵᱟᱝ ᱱᱟᱯᱟᱭ ᱠᱚᱜ-ᱟ?
ᱮᱠᱫᱚᱢ ᱜᱚᱝᱠᱮ, ᱱᱚᱣᱟ ᱫᱚ ᱢᱟ ᱟᱹᱰᱤ ᱟᱹᱰᱤ ᱫᱟᱢᱟᱱᱟᱜ ᱠᱟᱛᱷᱟ ᱵᱮᱱ ᱨᱚᱲ ᱠᱟᱜ-ᱟ ᱡᱮ ᱟᱹᱰᱤᱡᱩᱛ ᱠᱟᱛᱷᱟ ᱵᱮᱱ ᱨᱚᱲ ᱟᱠᱟᱜ-ᱟ᱾
ᱜᱚᱝᱠᱮ, ᱧᱮᱞ ᱵᱤᱱ ᱟᱵᱚᱨᱮᱱ ᱥᱟᱶᱛᱟ ᱨᱮᱱ ᱥᱮ ᱟᱵᱚ ᱥᱟᱱᱛᱟᱲ ᱦᱚᱯᱚᱱ ᱠᱚ ᱥᱮ ᱥᱟᱱᱛᱟᱲ ᱵᱚᱭᱦᱟ ᱠᱚ
ᱦᱳᱭ ᱦᱳᱭ᱾
ᱟᱹᱰᱤᱜᱟᱱ ᱜᱮ ᱢᱮᱱᱟᱜ ᱵᱚᱱᱟ ᱥᱮ ᱵᱟᱦᱨᱮ ᱫᱤᱥᱚᱢ ᱛᱮᱵᱚᱱ ᱪᱟᱠᱷᱨᱤᱭᱟ ᱥᱮ ᱪᱮᱜ ᱞᱮᱠᱟ᱾
ᱮᱠᱫᱚᱢ᱾
ᱚᱱᱮ ᱢᱤᱜᱴᱟᱝ ᱵᱤᱱ ᱟᱸᱡᱚᱢ ᱟᱠᱟᱫᱟ? ᱚᱱᱮ ᱚᱱᱮ ᱤᱥᱨᱳ ᱨᱮᱱ ᱜᱚᱝᱠᱮ ᱢᱮᱱᱟᱭ ᱫᱚ ᱢᱤᱜᱴᱟᱡ ᱥᱟᱭᱮᱱᱴᱤ᱾ ᱟᱵᱚ ᱥᱟᱱᱛᱟᱲ ᱦᱚᱯᱚᱱ ᱜᱮ ᱦᱟᱯᱮ ᱪᱤᱜ ᱧᱩᱛᱩᱢ ᱫᱚ᱾ ᱵᱟᱝᱞᱤᱧ ᱫᱤᱥᱟᱹᱭᱮᱫ ᱛᱟᱭᱟᱸ ᱜᱚᱝᱠᱮ ᱥᱤᱵ ᱥᱚᱝᱠᱚᱨ ᱥᱮ
ᱦᱳᱭ, ᱥᱤᱵ ᱥᱩᱱᱫᱚᱨ ᱥᱤᱵ ᱥᱩᱱᱫᱚᱨ᱾
ᱦᱳᱭ ᱦᱳᱭ ᱜᱚᱝᱠᱮ, ᱢᱮᱱᱠᱷᱟᱱ
ᱵᱟ ᱵᱮᱥᱨᱟ ᱵᱮᱥᱨᱟ ᱡᱟᱹᱱᱤᱡ ᱜᱚᱝᱠᱮ᱾
ᱦᱳᱭ ᱜᱚᱝᱠᱮ ᱵᱟᱝᱞᱤᱧ ᱫᱤᱥ ᱵᱟᱝᱞᱤᱧ ᱫᱤᱥᱟᱹᱭᱮᱫ ᱛᱟᱭᱟ ᱴᱷᱤᱠ ᱴᱷᱟᱠ ᱢᱟ᱾ ᱢᱮᱱᱠᱷᱟᱱ ᱩᱱᱤ ᱧᱮᱞᱮ ᱵᱤᱱ ᱩᱱᱟᱹᱜ ᱞᱟᱹᱴᱩ ᱥᱟᱭᱮᱱᱴᱤᱥᱴ ᱠᱟᱱᱟᱭ, ᱥᱮ ᱥᱮ ᱟᱨᱦᱚᱸ ᱟᱭᱢᱟ ᱜᱟᱱ ᱱᱚᱝᱠᱟᱱᱟᱜ ᱯᱟᱨᱛᱩᱞ ᱢᱮᱱᱟᱜ ᱛᱟᱵᱚᱱᱟ᱾
ᱦᱳᱭ ᱦᱳᱭ ᱢᱟᱱᱮ ᱟᱹᱰᱤ ᱟᱭᱢᱟ ᱜᱟᱱ ᱦᱚᱲ ᱦᱮᱱᱟᱜ ᱠᱚᱣᱟ ᱛᱚ ᱡᱟᱦᱟᱸ ᱡᱟᱦᱟᱸ ᱫᱚ ᱟᱵᱚᱣᱟᱜ ᱱᱚᱡᱚᱨ ᱨᱮ ᱵᱟᱠᱚ ᱯᱟᱲᱦᱟᱣ ᱟᱠᱟᱱ᱾
ᱦᱳᱭ ᱜᱚᱢᱠᱮ ᱦᱳᱭ ᱢᱮᱱᱠᱷᱟᱱ ᱟᱹᱵᱤᱱ ᱡᱟᱦᱟᱸ ᱵᱤᱱ ᱞᱟᱹᱭ ᱠᱮᱜ-ᱟ ᱩᱱᱤ ᱡᱟᱦᱟᱸ ᱵᱷᱞᱚᱜᱟᱨ᱾ ᱡᱟᱦᱟᱸᱭ ᱩᱱᱤ ᱥᱟᱫᱷᱩ ᱢᱟᱨᱟᱱᱰᱤ᱾
ᱥᱟᱶᱛᱮ ᱟᱨᱚ ᱦᱟᱱᱤ ᱤᱭᱟᱹ ᱢᱮᱱᱟᱜ ᱟᱠᱟᱫᱮᱭᱟ ᱞᱚᱵᱚ ᱦᱟᱸᱥᱫᱟ᱾
ᱦᱳᱭ ᱜᱚᱝᱠᱮ ᱩᱱᱤ ᱢᱟ ᱫᱤᱥᱚᱢ ᱫᱩᱱᱤᱭᱟᱹᱭ ᱫᱟᱬᱟᱱ ᱠᱟᱱᱟᱭ ᱱᱟᱱᱟ ᱦᱩᱱᱟᱹᱨ ᱫᱤᱥᱚᱢ ᱨᱮᱭᱟᱜ ᱪᱤᱛᱟᱹᱨ ᱠᱚᱭ ᱩᱫᱩᱜ ᱟᱵᱚᱱ ᱠᱟᱱᱟ, ᱪᱮᱫ ᱞᱮᱠᱟ ᱪᱮᱫ ᱞᱮᱠᱟ ᱵᱟᱝ ᱢᱮᱱᱠᱷᱟᱱ ᱟᱵᱚ ᱡᱟᱦᱟᱸᱭ ᱱᱚᱜ-ᱚᱱᱟ ᱵᱤᱱ ᱞᱟᱹᱭ ᱠᱮᱫ ᱫᱚ᱾ ᱱᱚᱜ-ᱚᱭ ᱡᱩᱣᱟᱹᱱ ᱠᱚ ᱡᱟᱦᱟᱸ ᱱᱚᱜ-ᱚᱭ ᱪᱮᱱ ᱞᱤᱧ ᱞᱟᱹᱭᱟ ᱚᱱᱮ ᱡᱟᱦᱟᱸ ᱠᱚᱢ ᱵᱚᱭᱮᱥ ᱨᱮᱜᱮ ᱚᱱᱟ ᱚᱞᱚᱜ ᱯᱟᱲᱦᱟᱜ ᱠᱚᱠᱚ ᱵᱟᱹᱜᱤᱭᱮᱫᱟ ᱥᱮ ᱫᱮᱭᱟᱭ ᱫᱟᱠᱚ᱾
ᱮᱠᱫᱚᱢ ᱮᱠᱫᱚᱢ᱾
ᱥᱮ ᱪᱮᱱ ᱞᱮᱠᱟ? ᱥᱮ ᱵᱟᱹᱲᱤᱡ ᱦᱚᱨ ᱛᱮᱠᱚ ᱛᱟᱲᱟᱢ ᱮᱫᱟ ᱥᱮ ᱵᱟᱲᱤᱡ ᱦᱚᱨ ᱛᱮᱠᱚ ᱛᱟᱲᱟᱢ ᱮᱫᱟ ᱥᱮ ᱡᱟᱦᱟᱸ ᱵᱮᱥᱚᱜ-ᱟ ᱦᱟᱯᱮᱱ ᱫᱤᱱ ᱨᱮ ᱚᱱᱟ ᱠᱟᱹᱢᱤ ᱠᱚᱫᱚ ᱵᱟᱝᱠᱚ ᱠᱚᱨᱟᱣ ᱮᱫᱟ᱾
ᱮᱠᱫᱚᱢ ᱮᱠᱫᱚᱢ ᱟᱹᱞᱤᱧ ᱫᱚ ᱚᱱᱟ ᱠᱟᱛᱷᱟ ᱜᱮᱞᱤᱧ ᱥᱟᱵ ᱨᱟᱠᱟᱵ ᱦᱚᱪᱚ ᱠᱟᱫᱟ᱾ ᱟᱫᱚ ᱟᱵᱤᱱ ᱴᱷᱮᱱ ᱚᱠᱟ ᱞᱮᱠᱟ ᱠᱟᱹᱴᱤᱡ ᱤᱭᱟᱹ ᱠᱚ ᱢᱮᱱᱟᱜ ᱠᱟᱜ ᱠᱷᱟᱡ ᱫᱚ ᱡᱩᱫᱤ᱾ ᱚᱠᱟᱞᱮᱠᱟ ᱞᱮᱠᱟᱛᱮ ᱥᱟᱵ ᱥᱚᱡᱷᱮ ᱦᱩᱭᱩᱜ-ᱟ᱾
ᱦᱳᱭ ᱜᱚᱝᱠᱮ, ᱟᱹᱞᱤᱧᱟᱜ ᱡᱟᱦᱟᱸ ᱛᱤᱱᱟᱹᱜ ᱟᱭ ᱩᱢᱟᱹᱱ᱾ ᱥᱮ ᱡᱟᱦᱟᱸ ᱛᱤᱱᱟᱹᱜ ᱩᱰᱤᱡ ᱞᱤᱧ ᱟᱹᱞᱤᱧᱟᱜ ᱢᱚᱜᱚᱡ ᱨᱮ ᱡᱟᱦᱟᱸ ᱛᱤᱱᱟᱹᱜ ᱜᱟᱱ ᱜᱮ ᱢᱮᱱᱟᱜ-ᱟ᱾ ᱟᱹᱞᱤᱧ ᱚᱱᱟ ᱜᱮᱞᱤᱧ ᱞᱟᱹᱭ ᱥᱚᱫᱚᱨᱟᱵᱤᱱᱟ ᱚᱱᱟ ᱠᱷᱚᱱ ᱵᱟᱹᱠᱤ ᱢᱟ ᱵᱟᱝᱞᱤᱧ ᱞᱟᱹᱭ ᱫᱟᱲᱮᱭᱟᱜ ᱦᱟᱸᱜ᱾
ᱦᱳᱭ ᱦᱳᱭ᱾
ᱢᱮᱱᱠᱷᱟᱱ ᱜᱚᱢᱠᱮ ᱱᱚᱜᱼᱚᱭ ᱡᱟᱦᱟᱸ ᱵᱤᱱ ᱞᱟᱹᱭ ᱠᱮᱫᱟ ᱡᱩᱣᱟᱹᱱ ᱠᱚ ᱢᱮᱱᱠᱷᱟᱱ ᱡᱩᱣᱟᱹᱱ ᱠᱚᱼᱼ ᱠᱩᱫᱚ ᱜᱚᱝᱠᱮ ᱟᱹᱞᱤᱧ ᱫᱚᱞᱤᱧ ᱞᱟᱹᱭᱟ ᱥᱮ, ᱡᱮ ᱱᱤᱛᱚᱜ ᱡᱟᱦᱟᱸ ᱡᱩᱣᱟᱹᱱ ᱠᱚᱵᱚᱱ ᱞᱟᱹᱭ ᱮᱫᱟ ᱡᱮ, ᱚᱱᱟ ᱥᱚᱡᱷᱮ ᱰᱟᱦᱟᱨ ᱛᱮ ᱵᱟᱝᱠᱚ ᱛᱟᱲᱟᱢᱮᱫᱼᱟ ᱥᱮ ᱪᱮᱫ ᱞᱮᱠᱟ ᱟᱹᱞᱤᱧ ᱫᱚᱞᱤᱧ ᱢᱚᱱᱮᱭᱟ ᱜᱚᱝ ᱠᱮ ᱱᱚᱣᱟ ᱠᱚᱨᱮᱱ, ᱞᱟᱹᱴᱩ ᱠᱷᱚᱱ ᱥᱮ ᱢᱟᱨᱟᱝ ᱫᱩᱥᱤ ᱫᱚᱵᱚᱱ ᱦᱩᱭᱩᱜ ᱠᱟᱱᱟ ᱜᱚᱢᱠᱮ ᱟᱵᱚ ᱡᱟᱦᱟᱸᱭ, ᱚᱲᱟᱜ ᱠᱚᱨᱮᱱ᱾
ᱟᱹᱞᱤᱧ ᱦᱚᱸ ᱚᱱᱛᱮ ᱜᱮ ᱠᱟᱹᱴᱤᱡ ᱠᱟᱹᱴᱩᱵ ᱫᱚ ᱪᱟᱞᱟᱣ ᱟᱠᱟᱱ ᱛᱟᱹᱞᱤᱧᱟ ᱦᱟᱸᱜ᱾
ᱦᱳᱭ ᱦᱳᱭ ᱢᱮᱱᱠᱷᱟᱱ ᱪᱮᱫᱠᱟᱨᱤᱧ ᱞᱟᱹᱭᱮᱫᱟ,
ᱞᱟᱹᱭᱵᱮᱱ?
ᱢᱮᱱᱠᱷᱟᱱ ᱧᱮᱞ ᱵᱤᱱ ᱟᱵᱤᱱ ᱡᱩᱫᱤ ᱢᱤᱫᱴᱟᱝ ᱫᱟᱨᱮ ᱵᱤᱱ ᱨᱚᱦᱚᱭᱟ,
ᱦᱳᱭ ᱦᱳᱭ᱾
ᱚᱱᱟ ᱨᱮᱱᱟᱜ ᱜᱟᱹᱲᱭᱟᱹ ᱜᱮ ᱡᱩᱫᱤ ᱵᱟᱵᱤᱱ ᱠᱮᱴᱮᱡᱟ ᱜᱚᱢᱠᱮ ᱛᱟᱦᱚᱞᱮ ᱰᱟᱹᱨ ᱫᱚ ᱪᱮᱫ ᱞᱮᱠᱟᱨᱮ ᱦᱟᱱᱛᱮ ᱱᱟᱛᱮ ᱪᱟᱞᱟᱜᱼᱟ ᱡᱩᱜᱛ ᱥᱟᱺᱦᱤᱡ᱾ ᱧᱮᱞᱟᱵᱤᱱ ᱢᱤᱫ ᱫᱷᱟᱨᱮ ᱜᱷᱟᱸᱡᱮᱲ ᱠᱚᱜᱼᱟ ᱦᱟᱱᱛᱮ ᱤᱭᱟᱹ ᱠᱚᱜᱼᱟ ᱚᱱᱮ ᱚᱱᱠᱟ ᱟ ᱥᱮ᱾
ᱮᱠᱫᱚᱢ ᱮᱠᱫᱚᱢ ᱟᱨ ᱚᱲᱟᱜ ᱨᱮᱱ ᱢᱟᱨᱟᱝ ᱦᱚᱲᱟᱜ ᱠᱟᱹᱢᱤ ᱜᱮᱛᱚ ᱨᱟᱥᱼᱼ ᱛᱟ ᱩᱫᱩ ᱫᱚ ᱦᱮᱥᱮ ᱩᱱᱤ ᱫᱚ ᱟᱡᱛᱮᱫᱚ ᱨᱟᱥᱛᱟ ᱫᱚ ᱚᱦᱚᱭ ᱯᱟᱸᱡᱟ ᱧᱟᱢ ᱠᱮᱭᱟᱥᱮ᱾
ᱵᱟᱝᱟ ᱜᱚᱢᱠᱮ ᱵᱟᱝᱼᱟ ᱢᱮᱱᱠᱷᱟᱱ ᱟᱵᱚ ᱫᱚ ᱪᱮᱫ ᱵᱚᱱ ᱞᱟᱹᱭᱟ ᱚᱱᱮ ᱡᱟᱦᱟᱸ ᱡᱩᱣᱟᱹᱱ ᱠᱚ ᱥᱮ ᱡᱟᱦᱟᱸ ᱠᱚ ᱦᱟᱨᱟ ᱜᱚᱫᱚᱜ ᱜᱤᱫᱽᱨᱟᱹ ᱠᱚ ᱥᱮ ᱢᱟᱹᱭ ᱛᱟᱠᱚ
ᱦᱳᱭ ᱦᱳᱭ,
ᱧᱮᱞᱟᱵᱤᱱ ᱩᱱᱠᱩ ᱫᱚ ᱟᱠᱚ ᱡᱟᱦᱟᱸ ᱢᱮᱸᱫ ᱛᱮᱠᱚ ᱧᱮᱞᱟ ᱡᱟᱦᱟᱸ ᱠᱩᱥᱤ ᱠᱚ ᱵᱩᱡᱟ ᱥᱮ᱾
ᱚᱱᱟ ᱜᱮᱵᱚᱱ ᱠᱚᱨᱟᱣᱟ᱾
ᱮᱠᱫᱚᱢ ᱮᱠᱫᱚᱢ,
ᱦᱳᱭ, ᱢᱮᱱᱠᱷᱟᱱ ᱟᱫᱚ ᱟᱵᱚ ᱚᱲᱟᱜ ᱠᱚᱨᱮᱱ ᱦᱚᱸ ᱞᱟᱹᱠᱛᱤ ᱠᱟᱱ ᱛᱟᱵᱚᱱᱟ᱾ ᱡᱮ ᱩᱱᱠᱩ ᱪᱮᱫᱠᱟᱨᱮ ᱵᱮᱥ ᱰᱟᱦᱟᱨ ᱛᱮᱵᱚᱱ ᱤᱫᱤ ᱠᱚᱣᱟ ᱥᱮ ᱪᱮᱜ ᱠᱟᱛᱮ ᱜᱟᱭᱤᱰ ᱨᱮᱵᱚᱱ ᱫᱚᱦᱚ ᱠᱚᱣᱟ᱾ ᱢᱮᱱᱠᱷᱟᱱ ᱱᱚᱣᱟ ᱠᱚᱫᱚ ᱥᱟᱱᱟᱢᱟᱜ ᱜᱮ ᱜᱚᱝᱠᱮ ᱟᱵᱚᱣᱟᱜ ᱜᱮ᱾ ᱦᱳᱭ ᱜᱚᱝᱠᱮ ᱢᱮᱱᱠᱷᱟᱱ ᱪᱮᱫ ᱵᱤᱱ ᱞᱟᱹᱭᱟ ᱚᱲᱟᱜ ᱠᱚᱨᱮᱜ ᱦᱚᱸᱛᱚ ᱟᱨ ᱟᱹᱵᱤᱱ ᱢᱟ ᱥᱟᱵ ᱠᱟᱜ ᱵᱤᱱ
ᱟᱛᱳ ᱨᱮᱱ ᱜᱮ, ᱢᱮᱱᱠᱷᱟᱱ ᱟᱹᱵᱤᱱ ᱩᱱᱤ ᱜᱤᱫᱽᱨᱟᱹ ᱡᱩᱫᱤ ᱵᱤᱱ ᱧᱮᱞ ᱠᱮᱫᱮᱭᱟ ᱥᱮ, ᱥᱮ ᱢᱟᱹᱭ ᱜᱤᱫᱽᱨᱟᱹ ᱡᱟᱦᱟᱸᱭ ᱜᱮ ᱚᱱᱟ ᱠᱚᱨᱮ ᱵᱟᱡᱮ ᱟᱰᱰᱟ ᱥᱮ ᱡᱟᱦᱟᱸ ᱞᱮᱠᱟᱱᱟᱜ ᱜᱮᱵᱤᱱ ᱧᱮᱞ ᱠᱮᱫᱮᱭᱟ᱾ ᱟᱫᱚ ᱡᱩᱫᱤ ᱚᱱᱟ ᱠᱟᱛᱷᱟ ᱠᱚᱦᱚᱸ ᱡᱩᱫᱤ ᱟᱵᱚ ᱚᱲᱟᱜ ᱠᱚᱨᱮᱜ ᱵᱚᱱ ᱞᱮᱭ ᱠᱟᱠᱚᱣᱟ ᱢᱮᱱᱠᱷᱟᱱ ᱜᱚᱝᱠᱮ ᱚᱱᱟ ᱛᱮᱦᱚᱸ ᱠᱚ ᱨᱚᱲ ᱵᱤᱱᱟ᱾
ᱮᱠᱫᱚᱢ ᱮᱠᱫᱚᱢ ᱮᱠᱫᱚᱢ᱾
ᱦᱳᱭ ᱢᱮᱱᱠᱷᱟᱱ ᱟᱫᱚ ᱟᱯᱱᱟᱨ ᱠᱚᱫᱚ ᱜᱚᱝᱠᱮ ᱵᱟᱝᱵᱚᱱ ᱞᱮᱭ ᱫᱟᱲᱮᱭᱟᱜ ᱠᱟᱱᱟ ᱥᱮ ᱪᱮᱫ ᱦᱚᱸ᱾
ᱦᱩᱸ,
ᱢᱮᱱᱠᱷᱟᱱ ᱛᱟᱦᱚᱞᱮ ᱱᱚᱣᱟ ᱠᱚᱫᱚ ᱜᱚᱝᱠᱮ ᱚᱲᱟᱜ ᱦᱚᱲ ᱠᱚᱣᱟᱜ ᱜᱮ ᱧᱮᱞᱚᱜ ᱫᱚᱨᱠᱟᱨ ᱪᱮᱜ ᱞᱮᱠᱟᱛᱮ ᱵᱮᱥᱚᱜᱼᱟ᱾
ᱮᱠᱫᱚᱢ ᱮᱠᱫᱚᱢ ᱟᱫᱚ ᱠᱚᱝᱠᱮ᱾ ᱡᱩᱫᱤ ᱢᱤᱫᱴᱤᱡ ᱚᱲᱟᱜ ᱨᱮ ᱦᱩᱭ ᱠᱚᱜ ᱠᱮᱭᱟ ᱛᱟᱦᱚᱞᱮ ᱚᱱᱟ ᱫᱚᱵᱮᱱ ᱞᱮᱭ ᱠᱮᱭᱟ ᱦᱮᱸ ᱱᱩᱠᱩ ᱚᱲᱟᱜ ᱦᱚᱲ ᱠᱚ ᱱᱚᱝᱠᱟᱭᱮᱫᱟ᱾ ᱥᱮ ᱱᱩᱠᱩ ᱚᱲᱟᱜ ᱦᱚᱲ ᱟᱠᱚᱨᱮᱱ ᱦᱟᱯᱮᱱ ᱫᱤᱱ ᱨᱮᱱ ᱯᱚᱼᱯᱚᱝᱲᱟ ᱠᱚ ᱥᱚᱡᱮ ᱢᱟᱱᱮ ᱱᱟᱯᱟᱭ ᱰᱟᱦᱟᱨ ᱵᱟᱠᱚ ᱩᱫᱩᱜ ᱟᱠᱚ ᱠᱟᱱᱟ, ᱠᱤᱱᱛᱩ ᱜᱚᱝᱠᱮ ᱱᱚᱣᱟ ᱫᱚ ᱪᱮᱜ ᱞᱤᱧ ᱞᱮᱭᱟ ᱡᱮ ᱥᱟᱱᱛᱟᱲ ᱥᱟᱶᱛᱟ ᱨᱮᱭᱟᱜ ᱢᱚᱴᱟᱢᱩᱴᱤ ᱥᱳᱛᱛᱳᱨ ᱠᱷᱚᱱ ᱟᱥᱤ ᱯᱟᱨᱥᱮᱱ ᱜᱮ ᱚᱝᱠᱟ ᱜᱮ ᱪᱟᱞᱟᱜ ᱠᱟᱱᱟ᱾
ᱦᱳᱭ ᱜᱚᱝᱠᱮ ᱢᱮᱱᱠᱷᱟᱱ ᱱᱚᱣᱟ ᱫᱚ ᱧᱮᱞ ᱵᱤᱱ ᱚᱲᱟᱜ ᱠᱚᱨᱮᱱ ᱢᱟᱨᱟᱝ ᱠᱚᱦᱚᱸ ᱡᱩᱫᱤ ᱵᱚᱱ ᱫᱳᱥᱤ ᱠᱚᱣᱟ ᱢᱮᱱᱠᱷᱟᱱ ᱱᱚᱣᱟ ᱦᱚᱸ ᱵᱟᱝ ᱡᱩᱛᱩᱜᱼᱟ ᱾
ᱦᱳᱭ, ᱦᱳᱭ ᱾
ᱢᱮᱱᱠᱷᱟᱱ ᱧᱮᱞ ᱵᱤᱱ ᱡᱟᱦᱟᱸᱭ ᱜᱤᱫᱽᱨᱟᱹ ᱱᱤᱡᱮᱛᱮ ᱵᱩᱡ ᱢᱮᱱᱟᱜ ᱛᱟᱭᱟ, ᱥᱮ ᱪᱮᱜᱞᱮᱠᱟ ᱱᱚᱣᱟ ᱫᱚ ᱵᱟᱹᱲᱤᱡᱼᱟ ᱥᱮ ᱱᱚᱣᱟ ᱫᱚ ᱵᱮᱥᱟ ᱚᱝᱠᱟᱱᱟᱜ ᱡᱩᱫᱤ ᱵᱩᱡᱽ ᱠᱚ ᱛᱟᱦᱮᱱ ᱛᱟᱭᱟ ᱥᱮ ᱾
ᱦᱩᱸ ᱾
ᱢᱮᱱᱠᱷᱟᱱ ᱟᱹᱞᱤᱧ ᱫᱚᱞᱤᱧ ᱢᱚᱱᱮᱭᱟ ᱱᱚᱣᱟ ᱠᱚ ᱡᱤᱱᱤᱥ ᱫᱚ ᱵᱟᱭ ᱠᱟᱹᱢᱤᱭᱟᱭ ᱥᱮ ᱵᱟᱹᱲᱤᱡ ᱰᱟᱦᱟᱨ ᱛᱮᱫᱚ ᱵᱟᱭ ᱛᱟᱲᱟᱢᱟ᱾
ᱪᱮᱫ ᱞᱤᱧ ᱞᱮᱭᱟ ᱜᱚᱝᱠᱮ, ᱦᱮᱸ ᱵᱩᱥ ᱫᱚ ᱛᱟᱦᱮᱱ ᱛᱟᱠᱚ ᱜᱮᱭᱟ ᱡᱮ ᱱᱚᱣᱟ ᱫᱚ ᱵᱟᱹᱲᱤᱡ ᱰᱟᱦᱟᱨ ᱠᱟᱱᱟ ᱾ ᱠᱤᱱᱛᱩ ᱚᱱᱮ ᱞᱮᱭ ᱵᱟᱠᱚ ᱞᱮᱭ ᱠᱮᱫᱟ, ᱡᱟᱦᱟᱸ ᱨᱮᱵᱮᱱ ᱛᱟᱦᱮᱱᱟ ᱠᱟᱹᱴᱤᱡ ᱚᱱᱟ ᱨᱮᱭᱟᱜ ᱚᱨᱥᱚᱝ ᱫᱚ ᱛᱟᱦᱮᱱ ᱜᱮᱭᱟ᱾ ᱦᱮᱸ ᱥᱮ ᱵᱟᱝ! ᱡᱩᱫ ᱫᱤ ᱚᱱᱮ ᱟᱵᱤᱱ ᱧᱮᱞ ᱵᱮᱱ ᱟᱵᱚ ᱫᱚ ᱡᱮᱢᱚᱱ ᱵᱚᱝ ᱵᱮᱝ ᱜᱚᱞ ᱨᱮᱥᱮ ᱵᱮᱝᱜᱚᱞ ᱨᱮᱵᱚᱱ ᱵᱚᱥᱚᱵᱟᱥ ᱫᱟ, ᱟᱵᱚ ᱠᱟᱹᱴᱤᱜ ᱟᱵᱚᱣᱟᱜ ᱨᱚᱲ ᱨᱮ ᱞᱟᱸᱫᱟᱨᱮ ᱠᱟᱹᱴᱤᱡ ᱵᱟᱝᱞᱟ ᱫᱚ ᱢᱮᱥᱟ ᱛᱚᱨᱟᱜ ᱠᱟᱱ ᱜᱮᱭᱟ ᱾ ᱟᱫᱚ ᱡᱩᱫᱤ ᱢᱤᱜᱴᱤᱡ ᱜᱤᱫᱽᱨᱟᱹ ᱡᱩᱫᱤ ᱟᱛᱩᱨᱮᱭ ᱛᱟᱦᱮᱱᱟ ᱟᱭᱟᱜ ᱩᱱᱤᱭᱟᱜ ᱢᱚᱱᱮ ᱡᱩᱫᱤ ᱥᱚᱡᱷᱮ ᱰᱟᱦᱟᱨ ᱥᱮᱫ ᱛᱟᱬᱟᱢ ᱨᱮᱭᱟᱜᱼᱮ ᱪᱮᱥᱴᱟᱭᱟᱥᱮ ᱾ ᱠᱤᱱᱛᱩ ᱩᱝᱠᱩ ᱟᱨ ᱠᱚ ᱜᱤᱫᱽᱨᱟᱹ ᱧᱮᱞ ᱠᱟᱛᱮᱜ ᱩᱱᱤ ᱥᱚᱡᱮ ᱰᱟᱦᱟᱨ ᱥᱮᱜ ᱢᱤᱫ ᱡᱟᱸᱜᱟ ᱦᱚᱸ ᱜᱮ ᱵᱟᱭ ᱞᱟᱦᱟ ᱫᱟᱲᱮᱭᱟᱜᱼᱟ ᱾
ᱦᱳᱭ ᱜᱚᱝᱠᱮ ᱾ ᱢᱮᱱᱠᱷᱟᱱ ᱧᱮᱞ ᱵᱤᱱ ᱟᱹᱞᱤᱧ ᱦᱚᱸ ᱚᱱᱠᱟ ᱫᱟᱭᱤᱛ ᱠᱟᱛᱷᱟ ᱞᱤᱧ ᱞᱟᱹᱭᱮᱜᱼᱟ ᱾
ᱦᱳᱭ ᱦᱳᱭ ᱾
ᱥᱟᱵ ᱠᱟᱜ ᱵᱤᱱ ᱟᱛᱩ ᱨᱮᱢᱟ ᱟᱹᱰᱤ ᱜᱟᱱ ᱜᱮ ᱚᱝᱠᱟ ᱵᱟᱹᱵᱩ ᱛᱟᱠᱚ ᱢᱮᱱᱟᱜ ᱠᱚᱣᱟ
ᱮᱠᱫᱚᱢ ᱦᱮᱸ ᱟᱹᱞᱤ ᱠᱚᱡ ᱜᱮ ᱢᱮᱱᱟᱜ ᱠᱚᱣᱟ ᱾
ᱢᱮᱱᱠᱷᱟᱱ ᱧᱮᱞ ᱵᱤᱱ ᱟᱫᱚ ᱜᱚᱝᱠᱮ ᱥᱟᱵ ᱠᱟᱜ ᱵᱤᱱ ᱡᱟᱦᱟᱸᱭ ᱠᱚ ᱠᱟᱹᱴᱤᱡ ᱠᱚ ᱢᱟᱨᱟᱝ ᱧᱚᱜ ᱜᱮᱭᱟ, ᱢᱮᱱᱠᱷᱟᱱ ᱩᱝᱠᱩ ᱫᱚ ᱯᱟᱲᱦᱟᱜ ᱠᱚᱫᱚ ᱠᱚ ᱵᱟᱹᱜᱤ ᱠᱟᱜᱼᱟ ᱥᱮᱠᱚ ᱯᱩᱨᱟᱹᱣ ᱠᱟᱜᱼᱟ ᱾
ᱛᱮᱜᱼᱤᱧ ᱞᱮᱭᱟ ᱜᱚᱝᱠᱮ! ᱟᱞᱮ ᱟᱛᱩ ᱨᱮᱢᱟ ᱟᱭᱢᱟ ᱜᱟᱱ ᱜᱮ ᱢᱮᱱᱟᱜ ᱠᱚᱣᱟ ᱢᱟᱹᱭ ᱛᱟᱠᱚ ᱦᱮᱱᱟᱜ ᱠᱚᱣᱟ, ᱵᱟᱹᱵᱩ ᱛᱟᱠᱚ ᱦᱮᱱᱟᱜ ᱠᱚᱣᱟ ᱾ ᱢᱟᱹᱭ ᱛᱟᱠᱚ ᱢᱟᱛᱚ ᱦᱚᱱᱮ ᱢᱟᱫᱽᱫᱷᱚᱢᱤᱠ ᱮᱢ ᱛᱚᱨᱟᱜᱮ ᱚᱠᱚᱭ ᱫᱚᱭ ᱮᱢᱮᱜ ᱚᱠᱚᱭ ᱫᱚ ᱵᱟᱭ ᱮᱢᱮᱫ ᱾ ᱛᱚᱠᱷᱚᱱ ᱜᱮᱠᱚ ᱡᱟᱶᱟᱭ ᱠᱟᱠᱚ ᱠᱟᱱᱟ, ᱟᱫᱚ ᱪᱮᱫ ᱵᱤᱱ ᱢᱮᱛᱟ ᱠᱚᱣᱟ ᱢᱟᱱᱟ ᱠᱟᱛᱮᱫ ᱨᱮᱦᱚᱸ ᱛᱚ ᱩᱱᱤ ᱫᱚᱭ ᱢᱮᱱᱟ ᱱᱤᱛᱚᱜ ᱵᱷᱟᱹᱜᱮ ᱯᱤᱲᱟᱹᱧ ᱧᱟᱢ ᱟᱠᱟᱫᱮᱭᱟ, ᱯᱚᱨᱮ ᱛᱮᱫᱚ ᱚᱠᱟ ᱨᱮ ᱦᱟᱸᱜ ᱵᱷᱟᱹᱜᱤ ᱯᱤᱲᱟᱹᱧ ᱧᱟᱢᱮᱭᱟ? ᱟᱨ ᱮᱠᱫᱚᱢ ᱢᱟᱱᱮ ᱰᱟᱴ ᱥᱟᱦᱤᱛ ᱠᱟᱛᱮ ᱢᱟᱱᱟᱣ ᱦᱚᱸ ᱵᱟᱵᱮᱱ ᱢᱟᱱᱟᱣ ᱫᱟᱲᱮᱭᱟ, ᱟᱵᱮᱱ ᱛᱚ ᱟᱨ ᱯᱮᱲᱟ ᱫᱚ ᱵᱟᱵᱮᱱ ᱟᱹᱜᱩ ᱫᱟᱲᱮ ᱟᱠᱚᱣᱟ ᱥᱮ ᱦᱟᱸᱜ ᱩᱱᱟᱹᱜ ᱜᱟᱱ ᱢᱟᱹᱭ ᱜᱤᱫᱟᱹᱨ ᱛᱟᱠᱚ ᱨᱮᱱ ᱫᱚ, ᱟᱨ ᱵᱟᱹᱵᱩ ᱜᱤᱫᱟᱹᱨ ᱛᱟᱠᱚ ᱦᱚᱸ ᱪᱮᱫ ᱵᱮᱱ ᱢᱮᱛᱟ ᱠᱚᱣᱟ ᱚᱠᱚᱭ ᱫᱚ ᱟᱭᱮᱪᱮᱥ ᱫᱷᱟᱹᱵᱤᱡ ᱠᱚ ᱞᱟᱦᱟᱜ ᱠᱟᱱᱟ ᱾ ᱠᱚ ᱵᱟᱹᱜᱤᱭ ᱮᱫᱟ ᱟᱨ ᱚᱠᱚᱭ ᱫᱚ ᱢᱟᱫᱽᱫᱷᱚᱢᱤᱠ ᱦᱚᱸ ᱵᱟᱠᱚ ᱮᱢ ᱫᱟᱠᱚ ᱾
ᱦᱳᱭ ᱦᱳᱭ, ᱜᱚᱝᱠᱮ ᱧᱮᱞ ᱵᱤᱱ ᱟᱹᱞᱤᱧ ᱫᱚᱞᱤᱧ ᱞᱟᱹᱭᱟ ᱱᱚᱜᱼᱚᱭ ᱡᱟᱦᱟᱸ ᱡᱩᱣᱟᱹᱱᱟᱜ ᱡᱩᱣᱟᱹᱱ ᱠᱚᱣᱟᱜ ᱵᱟᱹᱲᱤᱡ ᱰᱟᱦᱟᱨ ᱥᱮ ᱪᱮᱫ ᱞᱮᱠᱟ ᱥᱮ ᱮᱴᱟᱜ ᱥᱮᱱ ᱠᱚ ᱛᱟᱲᱟᱢ ᱮᱫᱟ ᱾
ᱦᱳᱭ, ᱦᱳᱭ ᱾
ᱢᱮᱱᱠᱷᱟᱱ ᱟᱹᱞᱤᱧ ᱫᱚᱞᱤᱧ ᱢᱮᱱᱟ ᱟᱠᱚᱣᱟᱜ ᱡᱟᱦᱟᱸ ᱮᱡᱽ ᱜᱨᱩᱯ ᱥᱮ ᱟᱠᱚ ᱡᱟᱦᱟᱸ ᱟᱠᱚ ᱥᱚᱢᱚᱵ ᱵᱚᱭᱮᱥᱤ ᱜᱚᱝᱠᱮ ᱩᱱᱠᱩ ᱜᱮ ᱜᱟᱛᱮ ᱞᱮᱠᱷᱟᱱ ᱢᱟ ᱟᱹᱞᱤᱧ ᱡᱮ ᱞᱤᱧ ᱢᱚᱱᱮᱭᱟ ᱵᱮᱥᱚᱜᱼᱟ ᱾ ᱠᱟᱹᱴᱤᱡ ᱠᱷᱚᱱ ᱾ ᱢᱮᱱᱠᱷᱟᱱ ᱡᱩᱫᱤᱢ ᱢᱟᱨᱟᱝ ᱠᱚ ᱥᱟᱞᱟᱜ ᱦᱚᱸᱵᱤᱱ ᱟᱲᱟᱜ ᱠᱟᱭᱟ ᱥᱮ ᱚᱱᱟ ᱦᱚᱸ ᱵᱟᱝ ᱡᱩᱛᱩᱜᱼᱟ ᱾ ᱪᱮᱫ ᱞᱮᱠᱟᱨᱮ ᱵᱟᱝ ᱡᱩᱛᱩᱜᱼᱟ ᱥᱟᱵ ᱠᱟᱜ ᱵᱤᱱ ᱢᱟᱨᱟᱝ ᱠᱩ ᱠᱚᱫᱚ ᱵᱚᱞ ᱠᱚᱠᱚ ᱠᱷᱮᱞᱟ ᱥᱮ ᱪᱮᱫ ᱞᱮᱠᱟ ᱜᱚᱢᱠᱮ ᱟᱫᱚ ᱱᱩᱭ ᱜᱤᱫᱽᱨᱟᱹ ᱡᱩᱫᱤ ᱚᱱᱠᱟᱱ ᱵᱤᱫᱽᱫᱟᱹᱜᱟᱲ ᱛᱮᱵᱤᱱ ᱵᱷᱮᱡᱟᱭ ᱭᱟ ᱥᱮ ᱪᱮᱫ ᱞᱮᱠᱟ ᱜᱚᱢᱠᱮ ᱩᱱᱟᱹᱜ ᱫᱚ ᱟᱫᱚ ᱩᱱᱤᱭᱟᱜ ᱟᱫᱚ ᱵᱮᱱ ᱧᱮᱞᱟ ᱢᱚᱱᱮ ᱠᱚᱫᱚ ᱵᱟᱭ ᱚᱨᱟᱭ ᱚᱱᱛᱮ ᱫᱚ ᱾
ᱦᱳᱭ ᱟᱨ ᱪᱟᱞᱟᱣ ᱦᱚᱸ ᱵᱟᱭ ᱪᱟᱞᱟᱜᱼᱟ ᱛᱚᱠᱷᱚᱱ ᱢᱟᱨᱟᱝ ᱠᱚᱫᱚ ᱦᱟᱸᱜ ᱵᱟᱠᱚ ᱪᱟᱞᱟᱜ ᱜᱮᱭᱟ ᱥᱮ ᱾
ᱦᱳᱭ ᱦᱳᱭ ᱾ ᱢᱮᱱᱠᱷᱟᱱ ᱟᱫᱚ ᱩᱱᱤ ᱫᱚ ᱚᱱᱟ ᱠᱷᱮᱞ ᱥᱮᱱ ᱜᱮ ᱜᱚᱝᱠᱮ ᱢᱚᱱᱮ ᱫᱚ ᱚᱨᱚᱜ ᱛᱟᱭᱟ ᱾ ᱠᱟᱨᱚᱱ ᱠᱷᱮᱞ ᱨᱮᱫᱚ ᱜᱚᱝᱠᱮ ᱮᱢᱚᱱ ᱢᱤᱫᱴᱮᱱ ᱠᱟᱱᱟ ᱥᱮ ᱠᱷᱮᱞ ᱫᱚ ᱢᱚᱱᱮ ᱡᱤᱣᱤ ᱠᱚᱫᱚ ᱮᱠᱫᱚᱢ ᱡᱤᱭᱟᱹᱲ ᱜᱚᱫᱚᱜᱼᱟ ᱾
ᱦᱮᱸ ᱵᱟ ᱟᱫᱚ ᱟᱹᱞᱤᱧ ᱞᱤᱧ ᱢᱮᱱᱟ ᱠᱷᱮᱞ ᱦᱚᱸ ᱱᱟᱯᱟᱭ ᱫᱤᱠ ᱠᱟᱱ ᱜᱮᱭᱟ ᱚᱱᱟ ᱦᱚᱸ ᱠᱷᱟᱨᱟᱯ ᱫᱚ ᱵᱟᱝ ᱠᱟᱱᱟ ᱟᱫᱚ ᱠᱷᱮᱞ ᱫᱚ ᱠᱷᱮᱞ ᱡᱟᱭᱜᱟ ᱨᱮ ᱾ ᱚᱞᱚᱜ ᱯᱟᱲᱦᱟᱜ ᱫᱚ ᱚᱞᱚᱜ ᱯᱟᱲᱦᱟᱜ ᱡᱟᱭᱜᱟ ᱨᱮ ᱾
ᱦᱳᱭ ᱜᱚᱢᱠᱮ ᱱᱚᱣᱟ ᱢᱟ ᱟᱹᱰᱤ ᱡᱚᱛᱷᱟᱛ ᱠᱟᱛᱷᱟ ᱵᱤᱱ ᱞᱟᱹᱭ ᱟᱠᱟᱜᱼᱟ ᱾
ᱦᱩ ᱵᱟ ᱟᱹᱞᱤᱧ ᱦᱚᱸ ᱠᱷᱮᱞ ᱫᱚ ᱵᱟᱹᱞᱤᱧ ᱢᱟᱱᱟᱭ ᱮᱫᱟ ᱡᱮ ᱟᱞᱚᱭ ᱠᱷᱮᱞ ᱢᱟ ᱜᱤᱫᱟᱹᱨ
ᱦᱳᱭ ᱜᱚᱢᱠᱮ ᱟᱹᱞᱤᱧ ᱦᱚᱸ ᱚᱱᱟ ᱠᱷᱮᱞ ᱵᱤᱨᱩᱫᱽ ᱠᱚᱨᱮ ᱫᱚ ᱵᱟᱹᱱᱩᱜ ᱞᱤᱧᱟᱹ ᱾
ᱦᱳᱭ ᱮᱠᱫᱚᱢ ᱚᱱᱟ ᱫᱚᱢ ᱠᱷᱮᱞ ᱵᱤᱨᱩᱫᱽ ᱦᱚᱸ ᱠᱟᱹᱴᱤᱡ ᱵᱟᱹᱲᱤᱡᱚᱜ ᱠᱟᱱᱟ ᱠᱷᱮᱞ ᱫᱚ ᱠᱷᱮᱞ ᱦᱚᱪᱚ ᱫᱚᱨᱠᱟᱨ ᱜᱮ ᱾
ᱦᱳ ᱦᱳᱭ ᱾ ᱢᱮᱱᱠᱷᱟᱱ ᱟᱫᱚ ᱩᱱᱠᱩ ᱥᱟᱞᱟᱜ ᱜᱮ ᱟᱫᱚ ᱚᱱᱮ ᱢᱮᱱᱟᱭ ᱜᱮᱭᱟ ᱢᱮᱱᱟᱭ ᱜᱮᱭᱟ ᱚᱱᱠᱟ ᱛᱚ ᱟᱨ ᱵᱟᱝ ᱜᱟᱱᱚᱜ ᱟ ᱥᱮ ᱜᱚᱢᱠᱮ ᱾ ᱢᱟᱨᱟᱝ ᱠᱚ ᱥᱟᱞᱟᱜ ᱥᱚᱝ ᱞᱮᱠᱷᱟᱱ ᱥᱮ ᱩᱱᱠᱩ ᱥᱟᱞᱟᱜ ᱢᱟ ᱤᱭᱟᱹ ᱞᱮᱠᱷᱟᱱ ᱫᱚ ᱵᱟᱝ ᱜᱟᱱᱚᱜᱼᱟ ᱥᱮ ᱡᱚᱛᱚᱱᱟᱜ ᱨᱮᱜᱮ ᱾
ᱦᱳᱭ ᱦᱳᱭ ᱮᱠᱫᱚᱢ ᱾
ᱮᱠᱷᱟᱱ ᱥᱟᱵ ᱠᱟᱜ ᱵᱤᱱ ᱩᱱᱠᱩ ᱫᱚ ᱡᱚᱛᱚ ᱠᱤᱪᱷᱩ ᱠᱚ ᱯᱩᱨᱟᱹᱣ ᱟᱠᱟᱣ ᱱᱟ ᱚᱞᱚᱜ ᱯᱟᱲᱦᱟᱣ ᱠᱚ ᱾ ᱟᱫᱚ ᱩᱱᱠᱤᱱ ᱥᱟᱞᱟᱜ ᱡᱩᱫᱤ ᱵᱤᱱ ᱩᱱᱠᱩ ᱥᱟᱞᱟᱜ ᱜᱮ ᱡᱩᱫᱤ ᱵᱤᱱ ᱜᱟᱛᱮ ᱜᱟᱛᱮ ᱟᱜ ᱚᱱᱠᱟ ᱢᱮᱱᱠᱷᱟᱱ ᱛᱟᱦᱚᱞᱮ ᱠᱷᱟᱱ ᱜᱚᱢᱠᱮ ᱚᱱᱟ ᱫᱚ ᱵᱟᱭ ᱡᱩᱛᱩᱜᱼᱟ ᱥᱮ ᱢᱮᱱᱠᱷᱟᱱ ᱟᱫᱚ ᱧᱮᱞ ᱟᱵᱤᱱ ᱦᱟᱸᱜ ᱩᱱᱤ ᱜᱤᱫᱽᱨᱟᱹ ᱦᱚᱸ ᱟᱫᱚ ᱚᱱᱛᱮ ᱫᱚ ᱫᱤᱱ ᱫᱤᱱ ᱦᱟᱯᱮᱱ ᱫᱤᱱᱛᱮ ᱚᱱᱠᱟ ᱫᱚ ᱵᱟᱹᱜᱤ ᱠᱮ ᱟᱭ
ᱦᱳᱭ ᱦᱳᱭ ᱟᱨ ᱢᱟᱨᱟᱝ ᱠᱚ ᱥᱟᱛᱮ ᱜᱟᱛᱮ ᱞᱮᱱᱠᱷᱟᱡ ᱢᱟᱨᱟᱝ ᱠᱚᱫᱚ ᱟᱨᱚᱸ ᱟᱹᱰᱤ ᱟᱭᱢᱟ ᱞᱮᱠᱟᱱ ᱱᱮᱥᱟ ᱯᱟᱱᱤ ᱠᱚ ᱢᱮᱱᱟᱜ ᱛᱟᱠᱚᱣᱟ ᱥᱮ ᱾
ᱦᱳᱭ ᱦᱳᱭ ᱜᱚᱢᱠᱮ ᱾
ᱩᱱᱠᱩ ᱧᱮᱞᱛᱮ ᱢᱟᱱᱮ ᱦᱚᱭᱛᱳ ᱥᱟᱵ ᱠᱟᱜ ᱵᱮᱱ ᱢᱤᱫ ᱦᱚᱲ ᱪᱷᱩᱴᱤ ᱧᱩᱭᱫᱟᱭ ᱟᱫᱚ ᱩᱱᱠᱩ ᱧᱮᱞᱛᱮ ᱟᱡ ᱦᱚᱭ ᱢᱚᱱᱮ ᱞᱮᱜᱟ ᱠᱮᱫ ᱜᱮ ᱵᱟᱝ ᱫᱚ ᱤᱧᱦᱚ ᱢᱤᱫ ᱫᱷᱟᱣ ᱤᱧ ᱚᱨ ᱞᱮᱜᱟᱶᱟᱜ ᱪᱮᱫ ᱞᱮᱠᱟ ᱵᱩᱡᱩᱜᱼᱟ ᱧᱮᱞ ᱵᱤᱰᱟᱹᱣ ᱞᱮᱜᱟᱭ ᱤᱧ ᱾
ᱦᱳᱭ ᱜᱚᱢᱠᱮ᱾
ᱤᱱᱠᱟᱹ ᱤᱱᱠᱟᱹ ᱛᱮᱜᱮ ᱛᱚ ᱥᱮᱲᱟᱜ ᱠᱟᱱᱟ ᱜᱚᱝᱠᱮ᱾
ᱦᱳᱭ ᱦᱳᱭ ᱢᱮᱱᱠᱷᱟᱱ ᱟᱵᱚ ᱠᱚᱫᱚ ᱢᱟᱨᱟᱝ ᱠᱚᱴᱷᱮᱱ ᱜᱮᱛᱚ ᱵᱚᱱ ᱧᱮᱞ ᱥᱮᱬᱟᱭᱟ
ᱮᱫᱚᱢ ᱮᱫᱚᱢ ᱦᱳᱭ ᱦᱳᱭ᱾ ᱵᱟᱝ ᱟᱹᱞᱤᱧ ᱫᱚᱞᱤᱧ ᱢᱮᱱᱫᱟ ᱟᱵᱚ ᱩᱱᱟᱹᱜ ᱠᱤᱪᱷᱩ ᱧᱟᱢ ᱠᱟᱛᱮᱜ ᱨᱮᱦᱚᱸ ᱵᱟᱵᱚᱱ ᱞᱟᱦᱟ ᱫᱟᱲᱮᱭᱟᱜ ᱠᱟᱱᱟ ᱪᱮᱫᱟᱜ?
ᱦᱳᱭ ᱜᱚᱝᱠᱮ ᱟᱫᱚ ᱧᱮᱞ ᱵᱤᱱ ᱟᱫᱚ ᱱᱚᱛᱮ ᱡᱩᱫᱤ ᱠᱷᱟᱢ ᱠᱷᱩᱱᱴᱤ ᱜᱮ ᱵᱟᱝ ᱠᱮᱴᱮᱡᱚᱜ-ᱟ ᱜᱚᱢᱠᱮ ᱟᱫᱚ ᱞᱟᱦᱟ ᱥᱮᱫ ᱫᱚ ᱪᱮᱫ ᱞᱮᱠᱟ ᱨᱮᱵᱤᱱ ᱞᱟᱦᱟᱜᱼᱟ?
ᱦᱳᱭ ᱦᱳᱭ ᱾ ᱟᱵᱤᱱ ᱮᱠᱞᱟ ᱠᱟᱛᱮ ᱟᱵᱤᱱᱟᱜ ᱥᱟᱜᱟᱲ ᱜᱟᱹᱰᱤ ᱜᱮᱵᱮᱱ ᱚᱨ ᱤᱫᱤ ᱫᱟᱲᱮᱭᱟᱜᱼᱟ ᱡᱚᱛᱚ ᱦᱚᱲᱟᱜ ᱛᱚ ᱟᱨ ᱵᱟᱵᱮᱱ ᱚᱨ ᱤᱫᱤ ᱫᱟᱲᱮ ᱟ‌‌ᱥᱮ?
ᱦᱳᱭ ᱜᱚᱝᱠᱮ ᱱᱚᱣᱟ ᱢᱟ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱫᱼᱟ᱾ ᱡᱮ ᱟᱹᱵᱤᱱ ᱫᱚ ᱟᱹᱵᱤᱱᱟᱜ ᱜᱮ ᱵᱤᱱ ᱧᱮᱞ ᱫᱟᱲᱮᱭᱟᱜᱼᱟ ᱡᱚᱛᱚ ᱦᱚᱲᱟᱜ ᱛᱚ ᱟᱨ ᱵᱟᱝ᱾
ᱟᱫᱚ ᱚᱱᱟᱜᱮ᱾ ᱚᱱᱟᱜᱮ ᱪᱤᱠᱟᱹ ᱞᱮᱠᱟ ᱛᱮᱵᱮᱱ ᱵᱩᱡ ᱚᱪᱚ ᱠᱚᱣᱟ ᱡᱮ ᱱᱤᱛᱚᱜ ᱫᱚ ᱥᱟᱜᱟᱲ ᱜᱟᱹᱰᱤ ᱫᱚ ᱱᱤᱡᱮ ᱛᱮᱜᱮ ᱚᱨ ᱤᱫᱤ ᱞᱟᱜᱟᱜᱼᱟ᱾
ᱱᱚᱣᱟ ᱫᱚ ᱜᱚᱝᱠᱮ ᱚᱲᱟᱜ ᱠᱚᱨᱮᱱ ᱟᱵᱚ ᱢᱟᱨᱟᱝ ᱠᱚᱜᱮ᱾